ᱦᱮᱞᱳ
ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱜᱚᱢᱠᱮ
ᱟᱪᱪᱷᱟ ᱜᱚᱝᱠᱮ ᱱᱟᱯᱟᱭ ᱵᱟᱲᱟ ᱜᱮᱭᱟ ᱵᱮᱱ
ᱦᱮᱸ ᱜᱚᱢᱠᱮ ᱱᱟᱯᱟᱭ ᱵᱟᱲᱟ ᱜᱮ ᱟᱢᱜᱮ ᱪᱮᱫ ᱞᱮᱠᱟ ᱢᱮᱱᱟᱜ ᱢᱮᱭᱟ ᱾
ᱩᱸ ᱦᱳᱭ ᱜᱚᱝᱠᱮ ᱤᱧᱦᱚᱸ ᱱᱟᱯᱟᱭ ᱵᱟᱲᱟ ᱜᱮ ᱜᱚᱝᱠᱮ ᱚᱲᱟᱜ ᱠᱚᱨᱮᱱ ᱫᱚ ᱛᱤᱱᱟᱹᱜ ᱜᱟᱱ ᱱᱟᱯᱟᱭ ᱢᱮᱱᱟᱜ ᱠᱚᱣᱟ
ᱚᱲᱟᱜ ᱠᱚᱨᱮᱱ ᱫᱚ ᱜᱚᱝᱠᱮ ᱡᱷᱚᱛᱚ ᱦᱚᱲ ᱜᱮ ᱱᱟᱯᱟᱭ ᱜᱮ ᱢᱮᱱᱟᱜ ᱠᱚᱣᱟ᱾
ᱚ ᱟᱪᱪᱷᱟ
ᱛᱚ ᱦᱮᱞᱳ ᱜᱚᱢᱠᱮ
ᱦᱳᱭ ᱞᱟᱹᱭ ᱵᱤᱱ
ᱞᱟᱹᱭ ᱫᱟᱹᱧ ᱠᱟᱹᱴᱤᱡ ᱥᱟᱺᱜᱤᱧ ᱥᱮᱫ ᱪᱟᱞᱟᱜ ᱵᱮᱱ ᱤᱭᱟᱹ ᱤᱠᱳᱜ ᱠᱟᱱᱟ ᱢᱚᱱᱮ ᱨᱩᱢ ᱨᱮ ᱢᱮᱱᱟᱜ ᱵᱮᱱᱟ ᱥᱮ
ᱦᱳᱭ ᱨᱩᱢ ᱨᱮᱜᱮ ᱴᱷᱤᱠ ᱟᱪᱷᱮ ᱛᱟᱦᱚᱞᱮ ᱠᱟᱹᱴᱤᱡ ᱥᱟᱺᱜᱤᱧ ᱥᱮᱧ ᱪᱟᱞᱟᱜ ᱠᱟᱱᱟ᱾
ᱚᱟᱪᱪᱷᱟ
ᱦᱩᱸ ᱟᱪᱪᱷᱟ ᱜᱚᱝᱠᱮ ᱛᱤᱦᱤᱧ ᱫᱚ ᱢᱟᱱᱮ ᱟᱢ ᱚᱱᱠᱟᱱᱟᱜ ᱴᱨᱚᱯᱤᱠᱮᱢ ᱵᱟᱪᱷᱟᱣ ᱠᱟᱜ ᱛᱟᱞᱟᱝᱟ ᱪᱮᱫ ᱤᱫᱤ ᱠᱟᱛᱮ ᱞᱟᱝ ᱨᱚᱯᱚᱲᱟ
ᱛᱚ ᱜᱚᱢᱠᱮ ᱛᱮᱦᱮᱧᱟᱜ ᱴᱨᱚᱯᱷᱤᱠ ᱫᱚ ᱦᱩᱭᱩᱜ ᱠᱟᱱᱟ ᱡᱮ ᱟᱯᱮ ᱫᱤᱥᱚᱢ ᱨᱮᱫᱚ ᱚᱠᱟᱞᱮᱠᱟ ᱥᱚᱨᱦᱟᱭ ᱠᱚ ᱢᱟᱱᱟᱣ ᱜᱮᱭᱟ ᱥᱮ ᱟᱞᱮ ᱫᱤᱥᱚᱢ ᱨᱮᱫᱚ ᱚᱠᱟᱞᱮᱠᱟ ᱥᱚᱨᱦᱟᱭ ᱠᱚ ᱢᱟᱱᱟᱣ ᱜᱮᱭᱟ᱾ ᱚᱱᱟ ᱤᱫᱤ ᱠᱟᱛᱮᱜ ᱞᱟᱝ ᱠᱟᱹᱴᱤᱡ ᱞᱟᱝ ᱜᱟᱯᱟᱞ ᱢᱟᱨᱟᱜᱼᱟ ᱦᱮᱸ ᱥᱮ
ᱚ ᱟᱪᱪᱷᱟ ᱴᱷᱤᱠ ᱛᱚ ᱴᱷᱤᱠ ᱟᱪᱷᱮ ᱛᱟᱦᱚᱞᱮ ᱤᱧ ᱟᱞᱮ ᱥᱮᱱᱟᱜ ᱥᱚᱨᱦᱟᱭᱧ ᱞᱟᱹᱭ ᱞᱟᱹᱭ ᱟᱢᱟ ᱞᱟᱹᱭ ᱟᱸᱡᱚᱢᱟᱢᱟ ᱦᱳᱭ ᱛᱚ ᱟᱞᱮ ᱥᱮᱱᱟᱜ ᱥᱚᱨᱚᱦᱟᱭ ᱫᱚ ᱢᱟᱱᱮ ᱢᱚᱬᱮ ᱢᱟᱦᱟ ᱦᱩᱭᱩᱜ ᱜᱮᱭᱟ ᱢᱟᱱᱮ ᱩᱢ ᱢᱟᱦᱟ ᱩᱢ ᱢᱟᱦᱟ ᱟᱨ ᱫᱟᱠᱟᱭ ᱢᱟᱦᱟ ᱟᱨ ᱱᱚᱛᱮ ᱠᱷᱩᱱᱴᱟᱹᱣ ᱢᱟᱦᱟ ᱛᱟᱯᱚᱨᱮ ᱡᱟᱞᱮ ᱢᱟᱦᱟ ᱛᱟᱯᱚᱨᱮ ᱜᱟᱫᱚᱭ ᱢᱟᱦᱟ ᱦᱳᱭ ᱛᱚ ᱧᱮᱞ ᱞᱮᱠᱷᱟᱱ ᱡᱮ ᱦᱮᱸ ᱟᱞᱮ ᱫᱚ ᱩᱢ ᱢᱟᱦᱟ ᱦᱤᱞᱳᱜ ᱫᱚ ᱢᱟᱱᱮ ᱮᱱᱮ ᱦᱤᱞᱳᱜ ᱫᱚᱞᱮ ᱩᱢ ᱱᱟᱲᱠᱟᱜ ᱟᱞᱮ
ᱦᱩᱸ
ᱟᱨ ᱤᱱᱟᱹ ᱦᱤᱞᱳᱜ ᱫᱚ ᱩᱢ ᱱᱟᱲᱠᱟ ᱠᱟᱛᱮᱫ ᱟᱫᱚ ᱟᱞᱮᱫᱚ ᱢᱟᱱᱮ ᱤᱱᱟᱹ ᱦᱤᱞᱳᱜ ᱫᱚ ᱥᱩᱫᱷᱩ ᱜᱮᱞᱮ ᱩᱢ ᱱᱟᱲᱠᱟᱜ ᱟᱞᱮ ᱟᱨ ᱡᱮ ᱦᱤᱞᱳᱜ ᱫᱟᱠᱟᱭ ᱢᱟᱱᱮ ᱵᱟᱝ ᱩᱱ ᱢᱤᱢᱤᱫ ᱴᱚᱲ ᱤᱭᱟᱹ ᱢᱟᱱᱮ ᱜᱚᱴ ᱨᱮᱧ ᱢᱟᱱᱮ ᱤᱱᱟᱹ ᱦᱤᱞᱳᱜ ᱫᱚ ᱢᱟᱱᱮ ᱥᱚᱨᱦᱟᱭ ᱨᱮᱫᱚ ᱟᱞᱮᱫ ᱫᱚ ᱜᱚᱴ ᱨᱮᱞᱮ ᱵᱚᱸᱜᱟᱭᱮᱫ ᱛᱟᱦᱮᱱᱟ
ᱟᱪᱪᱷᱟ
ᱦᱩᱸ ᱟᱞᱮᱨᱮᱱ ᱢᱟᱱᱮ ᱱᱟᱭᱠᱮ ᱦᱚᱲ ᱢᱮᱱᱟᱭ ᱠᱟᱫᱮᱭᱟ ᱩᱱᱤ ᱜᱚᱴ ᱨᱮᱭ ᱵᱚᱸᱜᱟᱭ ᱜᱮᱭᱟ ᱛᱚ ᱜᱮᱯᱚᱨᱮ ᱢᱟᱱᱮ ᱟᱨᱚ ᱢᱟᱱᱮ ᱩᱱᱤ ᱥᱟᱶᱛᱮ ᱟᱨᱚ ᱠᱚ ᱛᱟᱦᱮᱱᱟ ᱩᱱᱠᱩ ᱢᱚᱬᱮ ᱦᱚᱲ ᱟᱛᱩ ᱢᱚᱮ ᱦᱚᱲ ᱠᱚ ᱛᱟᱨᱯᱚᱨᱮ ᱟᱹᱛᱩ ᱦᱳᱭ ᱟᱨ ᱟᱹᱛᱩ ᱨᱮᱱ ᱵᱚᱫᱽᱨᱚ ᱦᱚᱲ ᱠᱚᱦᱚᱸ ᱠᱚ ᱛᱟᱦᱮᱱᱟ ᱟᱨ ᱫᱤᱭᱮᱯᱚᱨ ᱢᱟᱱᱮ ᱡᱟᱦᱟᱸᱟᱸᱦᱟᱭ ᱠᱚ ᱢᱟᱱᱮ ᱢᱟᱱᱮ ᱱᱚᱸᱰᱮ ᱟᱨᱚ ᱥᱳᱲᱟ ᱞᱮ ᱤᱥᱤᱱ ᱜᱮᱭᱟ ᱢᱟᱱᱮ ᱵᱟᱨ ᱵᱷᱟᱜᱽ ᱨᱮᱞᱮ ᱤᱥᱤᱱᱟ ᱢᱤᱫᱴᱮᱱ ᱫᱚ ᱦᱩᱭᱩᱜ ᱠᱟᱱᱟ ᱢᱟᱱᱮ ᱦᱩᱭᱚᱜ ᱠᱟᱱᱟ ᱢᱟᱱᱮ ᱩᱱᱠᱩ ᱯᱟᱹᱥᱤᱭᱟᱹ ᱠᱚ ᱞᱟᱹᱜᱤᱫ ᱟᱨ ᱢᱤᱫᱴᱮᱱ ᱫᱚ ᱟᱛᱩᱨ ᱨᱮᱱ ᱠᱚᱲᱟ ᱜᱤᱫᱽᱨᱟᱹᱠᱩ ᱞᱟᱹᱜᱤᱫ ᱚᱱᱮ ᱚᱱᱠᱟ ᱵᱟᱨ ᱵᱷᱟᱟᱜᱞ ᱤᱥᱤᱱᱟ ᱛᱚ ᱡᱮᱫ ᱯᱚᱨ ᱦᱳᱭ ᱢᱟᱱᱮ ᱩᱯᱟᱹᱥᱤᱭᱟᱹ ᱥᱚᱲᱮ ᱫᱚ ᱢᱟᱱᱮ ᱦᱟᱸᱜ ᱮᱴᱟᱜ ᱦᱚᱲ ᱫᱚ ᱦᱟᱸᱜ ᱵᱟᱠᱚ ᱧᱟᱢᱟ ᱟᱨ ᱦᱳᱭ ᱟᱫᱚ ᱛᱟᱦᱞᱮ ᱚᱱᱠᱟ ᱠᱟᱛᱮᱜ ᱮᱱᱮ ᱦᱤᱞᱳᱜ ᱫᱤᱱ ᱫᱚ ᱯᱟᱨᱚᱢᱚᱜᱼᱟ ᱚᱱᱠᱟᱜᱮ ᱡᱚᱢ ᱵᱟᱲᱟ ᱠᱟᱛᱮᱜ ᱟᱨ ᱦᱳᱭ ᱟᱨ ᱮᱨᱮ ᱢᱟᱱᱮ ᱨᱩᱣᱟᱹᱲ ᱡᱚᱠᱷᱚᱱ ᱜᱮ ᱟᱫᱚ ᱨᱩᱣᱟᱹᱲᱟᱞᱮ ᱚᱱᱠᱟᱜᱮ ᱱᱮᱡ ᱮᱱᱮᱡ ᱛᱮ ᱦᱳᱭ ᱦᱩᱸ ᱟᱫᱚ ᱮᱱᱹ ᱦᱤᱞᱳᱜ ᱫᱚ ᱚᱱᱠᱟ ᱠᱟᱛᱮᱜ ᱜᱮ ᱯᱟᱨᱚᱢ ᱮᱱ ᱜᱮ ᱛᱟᱨᱯᱚᱨᱮ ᱫᱟᱠᱟ ᱮᱢ ᱢᱟᱦᱟ ᱦᱤᱞᱳᱜ ᱫᱚ ᱟᱞᱮ ᱫᱚ ᱥᱮᱛᱟᱜ ᱟᱠᱷᱟᱱ ᱥᱮᱜᱮ ᱢᱟᱱᱮ ᱟᱞᱮ ᱫᱚ ᱮᱱᱮ ᱦᱤᱞᱳᱜ ᱫᱚ ᱤᱭᱟᱹᱞᱮ ᱱᱟᱣᱟ ᱱᱟᱣᱟ ᱵᱤᱞᱤ ᱞᱮ ᱡᱩᱛᱟ ᱢᱟᱱᱮ ᱫᱟᱠᱟ ᱫᱚᱦᱚ ᱞᱟᱹᱜᱤᱫ ᱡᱟᱦᱟᱸ ᱫᱚ ᱢᱟᱱᱮ ᱢᱟᱱᱮ ᱫᱟᱠᱟᱞᱮ ᱫᱚᱦᱚᱭᱟ ᱡᱟᱦᱟᱸᱞᱮᱠᱟ ᱚᱱᱟ ᱚᱱᱟ ᱪᱮᱛᱟᱱ ᱨᱮ ᱚᱱᱟᱫᱚ ᱵᱤᱞᱤ ᱠᱚ ᱢᱮᱛᱟᱜ ᱟᱫᱚ ᱚᱱᱟᱞᱮ ᱵᱮᱱᱟᱣᱟ ᱵᱤᱞᱤ ᱥᱮᱛᱟᱜ ᱨᱮ ᱦᱳᱭ ᱛᱚ ᱚᱱᱟ ᱯᱚᱨᱮ ᱚᱱᱟ ᱯᱚᱨᱮ ᱫᱚ ᱟᱫᱚ ᱱᱟᱣᱟ ᱪᱮᱞᱟᱝ ᱞᱮ ᱩᱰᱩᱝᱼᱟ ᱚᱱᱟᱨᱮ ᱡᱤᱞ ᱩᱛᱩ ᱢᱟᱱᱮ ᱤᱱᱟᱹ ᱦᱤᱞᱚᱜᱜ ᱫᱚ ᱟᱵᱚᱣᱟᱜ ᱫᱚ ᱢᱟᱜᱽ ᱯᱚᱨᱚᱵᱽ ᱠᱟᱱ ᱛᱟᱵᱚᱱᱟ ᱛᱚ ᱟᱫᱚ ᱮᱱᱦᱤᱞᱳᱜ ᱫᱚ ᱡᱟᱠᱜᱮ ᱥᱩᱠᱨᱤ ᱡᱤᱞ ᱠᱚᱵᱚᱱ ᱦᱟᱛᱟᱣ ᱠᱟᱜᱼᱟ ᱟᱫᱚ ᱮᱱᱦᱤᱞᱳᱜ ᱫᱚ ᱱᱟᱣᱟ ᱪᱮᱞᱟᱟᱝ ᱠᱚᱨᱮᱞᱮ ᱩᱛᱩᱭᱟ ᱟ ᱫᱟᱠᱟ ᱦᱚᱸ ᱚᱱᱠ ᱜᱮ ᱦᱳᱭ ᱟᱫᱚ ᱤᱱᱟᱹ ᱯᱚᱨᱮ ᱟᱫᱚ ᱯᱤᱴ ᱯᱷᱤᱞ ᱯᱤᱴᱷᱟᱹᱞᱮ ᱤᱥᱤᱱᱟ ᱯᱤᱴᱷᱟᱹᱞᱮ ᱤᱥᱤᱱ ᱛᱮ ᱟᱫᱚ ᱚᱱᱟ ᱫᱚ ᱵᱚᱸᱜᱟᱭ ᱦᱩᱭᱩᱜᱼᱟ ᱦᱟᱺᱰᱤ ᱪᱚᱰᱚᱨ ᱦᱩᱭᱩᱜᱼᱟ ᱮᱱᱹ ᱦᱤᱞᱳᱜ ᱫᱚ ᱚᱲᱟᱜ ᱨᱮᱜᱮ ᱵᱚᱸᱜᱟ ᱵᱩᱨᱩ ᱦᱩᱭᱩᱜᱼᱟ ᱮᱱᱮᱹ ᱦᱤᱞᱳᱜ ᱫᱚ ᱢᱟᱱᱮ ᱱᱤᱡᱮᱨᱮᱱ ᱵᱚᱸᱜᱟ ᱵᱩᱨᱩ ᱠᱚ ᱟᱛᱟᱝ ᱢᱟᱱᱮ ᱮᱢᱟ ᱠᱚ ᱦᱩᱭᱩᱜᱼᱟ᱾ ᱦᱳᱭ ᱦᱳᱭ ᱛᱟᱯᱚᱨᱮ, ᱤᱱᱟᱹ ᱯᱚᱨᱮ ᱫᱚ ᱠᱷᱩᱱᱴᱟᱹᱣ ᱦᱤᱞᱳᱜ ᱫᱚ ᱟᱞᱮ ᱫᱚ ᱢᱟᱱᱮ ᱟᱞᱮᱱ ᱫᱚ ᱰᱟᱹᱟᱝᱨᱤ ᱠᱷᱩᱱᱴᱟᱹᱣ ᱫᱚ ᱵᱟᱝ ᱦᱩᱭᱩᱜ ᱜᱮᱭᱟ ᱧᱮᱞ ᱫᱚ ᱛᱚ ᱢᱟᱱᱮ ᱟᱞᱮ ᱥᱮᱱ ᱫᱚ ᱢᱟᱱᱮ ᱚᱱᱠᱟᱜᱮ ᱰᱟᱱᱴᱟ ᱰᱟᱱᱴᱟ ᱠᱚ ᱮᱱᱮᱡᱼᱟ ᱟᱨ ᱟᱨᱠᱩ ᱢᱟᱱᱮ ᱠᱚ ᱨᱟᱹᱥᱠᱟᱹᱭᱟᱠᱚ ᱧᱩ ᱵᱟᱲᱟᱭᱟᱠᱚ ᱦᱟᱺᱰᱤᱠᱚ ᱦᱳᱭ ᱟᱨ ᱥᱚᱨᱦᱟᱭ ᱠᱚ ᱮᱱᱮᱡ ᱟᱨ ᱢᱟᱱᱮ ᱢᱟᱱᱮ ᱵᱟᱨᱚᱴᱟ ᱚᱱᱠᱟ ᱟᱹᱭᱩᱵ ᱵᱮᱨ ᱥᱮᱫ ᱛᱮᱫᱚ ᱟᱫᱚ ᱥᱚᱨᱦᱟᱭ ᱠᱚ ᱮᱛᱚᱦᱚᱵᱟ ᱥᱚᱨᱦᱟᱭ ᱮᱱᱮᱡ ᱟᱫᱚ ᱛᱚᱠᱷᱚᱱ ᱫᱚ ᱱᱟᱪᱚᱱᱤᱭᱟᱹ ᱠᱚ ᱛᱩᱫ ᱮᱱᱛᱮ ᱟᱫᱚ ᱱᱟᱪᱚᱱᱤᱭᱟᱹ ᱢᱟᱫᱲᱤᱭᱟᱹ ᱠᱚ ᱛᱩᱫ ᱮᱱᱛᱮ ᱟᱫᱚ ᱟᱫᱚ ᱥᱚᱨᱦᱟᱭ ᱮᱱᱮᱡ ᱠᱩ ᱫᱷᱩᱨᱟᱹᱣ ᱮᱱ ᱜᱮ, ᱚᱱᱠᱟᱜᱮ ᱦᱳᱭ ᱚᱱᱟ ᱧᱤᱫᱟᱹᱞᱮ ᱮᱱᱮᱡ ᱠᱮᱜ ᱜᱮ ᱛᱟᱯᱚᱨᱮ ᱡᱟᱦᱟᱸ ᱡᱟᱞᱮ ᱢᱟᱦᱟ ᱦᱤᱞᱳᱜ ᱦᱚᱸ ᱚᱱᱠᱟ ᱜᱮᱞᱮ ᱮᱱᱮᱡᱟ,
ᱟᱪᱪᱷᱟ ᱟᱪᱪᱷᱟ,
ᱦᱮᱸ ᱟᱨ ᱡᱮᱦᱤᱞᱳᱜ ᱞᱮ ᱜᱟᱸᱫᱳᱭᱟ ᱦᱟᱸᱜ ᱤᱱᱟ ᱦᱤᱞᱳᱜ ᱫᱚ ᱢᱟᱱᱮ ᱮᱱᱮᱡ ᱛᱟᱞᱟᱛᱮ ᱡᱟᱦᱟᱸ ᱜᱟᱫᱳᱭ ᱟᱞᱮ ᱚᱱᱟ ᱫᱚ ᱢᱟᱱᱮ ᱡᱟᱦᱟᱸ ᱛᱤᱱᱟᱹᱜ ᱢᱟᱱᱮ ᱦᱟᱜ ᱯᱟᱛᱲᱟ ᱯᱤᱴᱷᱟᱹ ᱠᱚᱦᱟᱸᱜ ᱥᱟᱨᱮᱡ ᱠᱟᱱᱟ
ᱟᱪᱪᱷᱟ,
ᱦᱳᱭ ᱯᱟᱛᱲᱟ ᱯᱤᱴᱷᱟᱹ ᱠᱚ ᱛᱤᱱᱟᱹᱜ ᱜᱟᱱ ᱥᱟᱨᱮᱡ ᱠᱟᱱᱟ ᱦᱟᱺᱰᱤ ᱠᱚ ᱛᱤᱱᱟᱹᱜ ᱜᱟᱱ ᱥᱟᱨᱮᱡ ᱠᱟᱱᱟ ᱚᱱᱟ ᱠᱚᱞᱮ ᱟᱹᱫᱟᱹᱭᱟ, ᱦᱳᱭ ᱦᱟᱺᱰᱤ ᱦᱚᱲ ᱢᱟᱹᱨ ᱦᱚᱲ ᱫᱚ ᱦᱟᱺᱰᱤ ᱠᱚ ᱡ ᱡᱚᱢᱟ ᱦᱟᱺᱰᱤ ᱠᱚ ᱧᱩᱭᱟ ᱟᱨ ᱡᱟᱦᱟᱸᱭ ᱫᱚ ᱵᱟᱠᱚ ᱢᱟᱹᱨᱟ ᱩᱱᱠᱩ ᱫᱚ ᱢᱟᱱᱮ ᱯᱟᱛᱲᱟ ᱯᱤᱴᱷᱟᱹ ᱠᱚ ᱡᱚᱢᱟ ᱢᱟᱱᱮ ᱡᱚᱛᱚ ᱦᱚᱲᱜ ᱜᱮ ᱯᱟᱛᱲᱟ ᱯᱤᱴᱷᱟᱹ ᱫᱚ ᱡᱚᱛᱚ ᱡᱚᱛᱚ ᱦᱚᱲ ᱜᱮ ᱟᱨ ᱦᱟᱺᱰᱤ
ᱛᱚ ᱜᱚᱢᱠᱮ ᱟᱹᱰᱤ ᱟᱹᱰᱤ ᱥᱟᱭ ᱥᱟᱭ ᱥᱟᱨᱦᱟᱣ ᱱᱚᱣᱟ ᱦᱩᱰᱤᱧ ᱢᱟ ᱟᱪᱪᱷᱟ ᱟᱢᱟᱜ ᱥᱚᱨᱦᱟᱭ ᱵᱟᱠᱷᱨᱟ ᱛᱮᱢ ᱞᱟᱹᱭ ᱠᱮᱫᱟ ᱛᱚ ᱟᱹᱰᱤ ᱨᱟᱹᱥᱠᱟᱹᱧ ᱵᱩᱡᱷᱟᱹᱣ ᱠᱮᱫᱟ ᱠᱮᱫᱟ ᱜᱚᱢᱠᱮ ᱱᱚᱣᱟ ᱟᱯᱮ ᱚᱱᱛᱮᱱᱟᱜ ᱨᱟᱹᱥᱠᱟᱹ ᱨᱮᱱᱟᱜ ᱟᱨᱠᱤ ᱡᱟᱦᱟᱸ ᱨᱩᱥᱤᱠᱟ ᱠᱚᱠᱚ ᱩᱰᱩᱠᱚᱜᱼᱟ ᱢᱟᱹᱫᱟᱹᱲᱤ ᱠᱚ ᱦᱮᱸ ᱥᱮ, ᱛᱚ ᱟᱯᱮ ᱥᱮᱫ ᱫᱚ ᱟᱹᱭᱩᱵ ᱵᱮᱲᱟ ᱦᱟᱸᱜ ᱫᱚᱢᱮ ᱠᱚ ᱨᱟᱹᱥᱠᱟᱹᱭᱟ ᱦᱮᱸ ᱥᱮ, ᱛᱚ ᱢᱟᱱᱮ ᱵᱷᱟᱹᱜᱤ ᱜᱮ ᱟᱯᱮ ᱫᱚ ᱛᱤᱱᱴᱟ ᱪᱟᱨᱴᱮ ᱠᱷᱚᱱ ᱦᱟᱜ ᱢᱚᱱᱮ ᱦᱚᱭ ᱮᱱᱮᱡ ᱨᱩᱥᱤᱠᱟ ᱨᱩᱥᱤᱠᱟ ᱠᱩᱲᱤ ᱠᱚ ᱠᱚᱲᱟ ᱠᱚᱠᱚ ᱡᱷᱚᱛᱚ ᱠᱚ ᱩᱰᱩᱠ ᱠᱚᱣᱟ ᱦᱮᱸ ᱥᱮ ᱛᱚ ᱜᱚᱢᱠᱮ ᱟᱞᱮ ᱚᱱᱛᱮ ᱦᱮᱸ ᱪᱮᱫ ᱞᱮᱠᱟ ᱥᱚᱨᱦᱟᱭ ᱦᱩᱭᱩᱜᱼᱟ ᱚᱱᱟ ᱵᱟᱠᱷᱨᱟ ᱛᱮ ᱠᱟᱹᱪ ᱤᱧ ᱞᱟᱹᱭᱟᱢ ᱠᱟᱱᱟ ᱦᱮᱸ ᱥᱮ,
ᱦᱳᱭ ᱦᱳᱭ,
ᱛᱚ ᱜᱚᱢᱠᱮ ᱟᱞᱮ ᱱᱚᱛᱮ ᱫᱚ
ᱦᱮᱸ
ᱥᱚᱨᱦᱟᱭ ᱫᱚᱞᱮ ᱢᱟᱱᱟᱣᱟ,
ᱦᱩᱸ
ᱡᱮᱢᱚᱱ ᱩᱢ,
ᱦᱩᱸ
ᱡᱟᱞᱮ
ᱦᱩᱸ ᱦᱩᱸ
ᱦᱮᱸ ᱥᱮ ᱛᱚ ᱩᱢ ᱦᱤᱞᱳᱜ ᱫᱚᱞᱮ ᱩᱢᱩᱜᱼᱟ, ᱛᱚ ᱱᱚᱣᱟ ᱢᱟᱲᱟᱝ ᱨᱮ ᱟᱞᱮ ᱥᱚᱦᱨᱟᱭ ᱫᱚ ᱦᱟᱸᱜ ᱦᱟᱹᱛᱤ ᱞᱮᱠᱟᱱ ᱯᱚᱨᱚᱵᱽ ᱠᱟᱱᱟ ᱦᱮᱸ ᱥᱮ
ᱦᱳᱭ ᱦᱳᱭ,
ᱟᱨ ᱥᱚᱨᱦᱟᱭ ᱫᱚ ᱦᱟᱸᱜ ᱴᱷᱤᱠ ᱵᱟᱹᱭᱥᱟᱹᱠᱷ ᱠᱩᱱᱟᱹᱢᱤ ᱩᱫᱟᱹᱜ ᱦᱟᱸᱜ ᱢᱟᱱᱟᱣ ᱦᱩᱭᱩᱜ ᱜᱮᱭᱟ, ᱛᱚ ᱥᱚᱨᱦᱟᱭ ᱨᱮᱦᱟᱸᱜ ᱡᱟ ᱩᱰᱩᱝ ᱯᱮᱲᱟ ᱠᱚ ᱢᱮᱱᱟᱜ ᱠᱚᱣᱟ ᱵᱚᱭᱦᱟ ᱠᱚ ᱢᱤᱥᱨᱟ ᱠᱚ ᱡᱟᱢᱟᱭ ᱠᱚ ᱵᱩᱱᱩᱠ ᱠᱚ ᱢᱟᱹᱭ ᱠᱚ ᱡᱟ ᱢᱮᱱᱟᱜ ᱠᱚᱣᱟ ᱡᱷᱚᱛᱚ ᱦᱚᱲᱞᱮ ᱱᱮᱣᱛᱟ ᱠᱚᱜᱮᱭᱟ ᱦᱮᱸ ᱥᱮ
ᱩᱸ ᱦᱳᱭ
ᱛᱚ ᱱᱚᱣᱟ ᱥᱚᱨᱦᱟᱭ ᱨᱮᱫᱚ ᱡᱷᱚᱛᱚ ᱦᱚᱲ ᱱᱮᱶᱛᱟ ᱠᱟᱛᱮᱫ ᱡᱷᱚᱛᱚ ᱦᱚᱲ ᱴᱷᱮᱱ ᱢᱤᱫᱴᱟᱱ ᱱᱮᱶᱛᱟ ᱛᱟᱦᱮᱱᱟ ᱡᱮ ᱥᱚᱨᱦᱟᱭ ᱨᱮ ᱦᱤᱡᱩᱜ ᱟᱯᱮ ᱦᱮᱸ ᱥᱮ
ᱦᱩᱸ
ᱛᱚ ᱜᱚᱝᱠᱮ ᱱᱚᱝᱠᱟ ᱜᱮ ᱦᱟᱸᱜ ᱩᱢ ᱦᱤᱞᱳᱜ ᱫᱚᱞᱮ ᱩᱢᱩᱜᱼᱟ ᱩᱱ ᱠᱟᱛᱮᱫ ᱵᱚᱸᱜᱟ ᱵᱩᱨᱩᱭᱟᱞᱮ ᱦᱮᱸ ᱥᱮ ᱛᱚ ᱵᱚᱸᱜᱟ ᱵᱚᱸᱜᱟ ᱵᱩᱨᱩ ᱞᱟᱹᱜᱤᱫ ᱦᱟᱸᱜ ᱥᱮᱛᱟᱜ ᱨᱮᱜᱮ ᱢᱟᱲᱟᱝ ᱨᱮᱜᱮ ᱞᱚᱴᱟ ᱦᱟᱛᱮ ᱜᱟᱹᱰᱭᱟᱹ ᱥᱮ ᱯᱩᱠᱷᱨᱤ ᱞᱮ ᱪᱟᱞᱟᱜᱼᱟ ᱛᱳᱯᱳ ᱥᱮ ᱯᱟᱭ ᱨᱟᱜ ᱩᱢᱩᱜ ᱦᱮᱸ ᱥᱮ ᱛᱚ ᱚᱱᱟ ᱛᱳᱯᱳ ᱦᱮᱡ ᱛᱳᱯᱩ ᱪᱟᱞᱟ ᱠᱟᱛᱮᱜ ᱚᱸᱰᱮ ᱛᱳᱯᱳ ᱠᱟᱛᱮᱜ ᱟᱫᱚ ᱚᱱᱟ ᱜᱟᱹᱰᱭᱟᱹ ᱫᱟᱜ ᱦᱟᱸᱜ ᱟᱞᱮ ᱫᱚ ᱚᱱᱟ ᱞᱚᱴᱟ ᱛᱮᱞᱮ ᱟᱹᱜᱩᱭᱟ ᱦᱮᱸ ᱥᱮ ᱛᱚ ᱚᱱᱟ ᱞᱚᱴᱟ ᱫᱟᱜ ᱟᱹᱜᱩ ᱠᱟᱛᱮᱫ ᱦᱟᱸᱜ
ᱦᱩᱸ
ᱚᱱᱟ ᱡᱟᱦᱟᱸ ᱟᱨᱠᱤ ᱚᱲᱟᱜ ᱨᱮ ᱜᱩᱲ ᱜᱚᱛᱚᱢ ᱛᱟᱵᱮᱱ ᱞᱟᱹᱰᱩ ᱟᱨ ᱯᱤᱴᱷᱟᱹ ᱛᱮᱱᱟᱜ ᱤᱥᱤᱱ ᱦᱩᱭᱩᱜᱼᱟ ᱦᱮᱸ ᱥᱮ ᱛᱚ ᱚᱱᱟ ᱠᱚ ᱟᱛᱮᱫ ᱢᱤᱫᱴᱟᱝ ᱦᱟᱴᱟᱜ ᱨᱮ ᱫᱚᱦᱚ ᱠᱟᱛᱮᱫ ᱦᱟᱸᱜ ᱟᱫᱚ ᱢᱤᱫ ᱠᱚᱪᱟᱨᱮ ᱟᱵᱩ ᱡᱟ ᱵᱚᱸᱜᱟᱼᱵᱩᱨᱩ ᱠᱚ ᱢᱮᱱᱟᱜ ᱠᱚᱣᱟ ᱩᱝᱠᱩ ᱡᱷᱚᱛᱚ ᱦᱚᱲ ᱦᱟᱸᱜ ᱵᱚᱸᱜᱟ ᱟᱠᱚ ᱦᱩᱭᱩᱜᱼᱟ ᱦᱮᱸ ᱥᱮ ᱛᱚ ᱚᱱᱟ ᱵᱚᱸᱜᱟ ᱵᱩᱨᱩ ᱠᱟᱛᱮᱜ ᱚᱱᱟ ᱯᱤᱴᱷᱟᱹ ᱞᱟᱴᱷᱟ ᱠᱚ ᱮᱢ ᱪᱟᱞ ᱠᱟᱛᱮᱜ ᱜᱩᱲ ᱜᱩᱛᱚᱢ ᱞᱟᱰᱩ ᱠᱚ ᱮᱢ ᱪᱟᱞ ᱠᱟᱛᱮᱜ ᱱᱟᱭᱛᱮ ᱱᱟᱯᱟᱭ ᱛᱮ ᱵᱚᱸᱜᱟ ᱵᱩᱨᱩ ᱠᱟᱛᱮᱜ ᱛᱚ ᱟᱫᱚ ᱵᱚᱸᱜᱟ ᱵᱩᱨᱩ ᱯᱚᱨ ᱦᱟᱸᱜ ᱚᱱᱟ ᱯᱤᱴᱷᱟᱹ ᱞᱟ ᱴᱷᱟ ᱫᱚ ᱡᱚᱢ ᱠᱟᱛᱮᱜ ᱞᱮ ᱮᱸ ᱫᱟᱜ ᱠᱚ ᱧᱩ ᱠᱟᱛᱮᱜ ᱟᱫᱚ ᱦᱟᱸᱜ ᱤᱥᱤᱱ ᱵᱟᱥᱟᱝ ᱥᱮ ᱞᱮ ᱪᱟᱞᱟᱜᱼᱟ ᱦᱮᱸ ᱥᱮ
ᱦᱳᱭ
ᱛᱚ ᱤᱥᱤᱱ ᱵᱟᱥᱟᱝ ᱥᱮᱜ ᱯᱳᱭᱞᱳ ᱨᱮ ᱱᱟᱣᱟ ᱴᱩᱠᱩᱡ ᱱᱟᱣᱟ ᱪᱮᱞᱟᱝ ᱦᱮᱸ ᱥᱮ ᱱᱚᱜᱼᱚ ᱱᱚᱣᱟ ᱠᱚ ᱟᱛᱮ ᱥᱮᱫᱤᱱ ᱫᱚ ᱤᱥᱤᱱ ᱵᱟᱥᱟᱝ ᱦᱳᱭᱳᱜᱼᱟ ᱛᱚ ᱚᱱᱟ ᱤᱥᱤᱱ ᱵᱟᱥᱟᱝ ᱨᱮᱦᱚᱸ ᱟᱵᱚ ᱥᱮᱫᱤᱱ ᱫᱚ ᱦᱟᱸᱜ ᱥᱩᱠᱨᱤ ᱡᱤᱞ ᱯᱤᱴᱷᱟᱹ ᱛᱟᱸᱦᱮᱸᱱᱟ ᱥᱩᱠᱨᱤ ᱡᱤᱞ ᱥᱤᱢ ᱡᱤᱞ ᱛᱟᱸᱦᱮᱸᱱᱟ ᱛᱚ ᱱᱚᱣᱟ ᱠᱚ ᱦᱟᱸᱜ ᱯᱤᱴᱷᱟᱹ ᱞᱟᱴᱷᱟ ᱠᱚ ᱡᱚᱢ ᱠᱟᱛᱮᱜ ᱱᱚᱣᱟ ᱠᱚ ᱚᱱᱟ ᱥᱩᱠᱨᱤ ᱡᱤᱞ ᱟᱨ ᱱᱚᱣᱟ ᱥᱤᱢᱡᱤᱞ ᱱᱚᱣᱟ ᱠᱩ ᱦᱚᱸ ᱛᱟᱸᱦᱮᱸᱱ ᱛᱟᱵᱚᱱᱟ ᱱᱚᱣᱟ ᱠᱚ ᱟᱫᱚ ᱤᱥᱤᱱ ᱵᱟᱥᱟᱝ ᱠᱟᱛᱮ ᱦᱟᱸᱜ ᱟᱫᱚ
ᱦᱩᱸ
ᱡᱟᱦᱟᱸ ᱫᱟᱠᱟ ᱠᱚ ᱤᱥᱤᱱ ᱠᱟᱛᱮ ᱟᱫᱚ ᱡᱚᱢ ᱵᱟᱲᱟ ᱦᱩᱭᱩᱜᱼᱟ ᱛᱚ ᱚᱱᱟ ᱡᱚᱢ ᱵᱟᱲᱟ ᱠᱚ ᱛᱮ ᱟᱨ ᱠᱚᱛᱮ ᱟᱢᱟᱜ ᱟᱭᱩᱵ ᱪᱟᱵᱟᱜᱼᱟ ᱦᱮᱸᱥᱮ ᱛᱚ ᱟᱭᱩᱵ ᱞᱮᱱ ᱠᱷᱟᱱ ᱦᱟᱸᱜ ᱥᱮᱫᱤᱱ ᱫᱚ ᱚᱱᱠᱟ ᱜᱮ ᱯᱟᱨᱚ ᱦᱩᱭᱩᱜᱼᱟ ᱡᱚᱢ ᱵᱟᱲᱟ ᱠᱟᱛᱮ ᱜᱮ ᱦᱮᱸ ᱥᱮ
ᱦᱳᱭ
ᱟᱨ ᱯᱚᱨᱮᱨ ᱫᱤᱱ ᱦᱟᱸᱜ ᱠᱷᱩᱱᱴᱟᱹᱣ ᱦᱤᱞᱳᱜ ᱦᱮᱸ ᱜᱚᱝᱠᱮ ᱠᱷᱩᱱ ᱴᱟ. ᱣ ᱦᱤᱞᱳᱜ ᱫᱚ ᱦᱟᱸᱜ ᱴᱷᱤᱠ ᱢᱟᱲᱟᱝ ᱲᱮ ᱛᱤᱱᱴᱟ ᱠᱷᱚᱱ ᱪᱟᱨᱴᱟ ᱵᱷᱤᱛᱤᱨ ᱨᱮ ᱡᱷᱚ ᱛᱚ ᱥᱟᱱᱟᱢ ᱟᱛᱩ ᱨᱮᱱ ᱡᱟᱸᱦᱟᱸ ᱢᱮᱱᱟᱜ ᱠᱚᱣᱟ ᱡᱷᱚᱛᱚ ᱥᱟᱸᱜᱮ ᱦᱚᱲ ᱦᱮᱪ ᱠᱟᱛᱮᱫ ᱡᱟᱸᱦᱟᱸ ᱨᱮ ᱰᱟᱝᱨᱤ ᱠᱷᱩᱱ ᱦᱩᱭᱩᱜᱼᱟ ᱦᱳᱭ ᱚᱸᱰᱮᱸ ᱥᱮᱴᱮᱨ ᱠᱚ ᱛᱟᱸᱦᱮᱱᱟ
ᱚ
ᱟᱨ ᱰᱟᱝᱨᱤ ᱠᱷᱩᱱᱴᱟᱹᱣ ᱫᱚ ᱦᱟᱸᱜ ᱛᱩᱢᱫᱟᱜ ᱴᱟᱢᱟᱠ ᱨᱩ ᱥᱟᱰᱤ ᱛᱮ ᱮᱠᱫᱚᱢ ᱯᱩᱨᱟᱹ ᱨᱩᱥᱠᱟᱹ ᱦᱟᱛᱮ ᱦᱟᱸᱜ ᱱᱚᱣᱟ ᱠᱷᱩᱱᱴᱟᱹᱣ ᱫᱚ ᱢᱟᱱᱟᱣ ᱦᱩᱭᱩᱜ ᱜᱮᱭᱟ ᱦᱮᱸ ᱥᱮ ᱜᱚᱝᱠᱮ
ᱦᱳᱭ
ᱛᱚ ᱱᱚᱣᱟ ᱠᱷᱩᱱᱴᱟᱹᱣ ᱢᱟᱱᱟᱣ ᱯᱚᱨ ᱡᱟᱦᱟᱸᱭ ᱮ ᱫᱟᱲᱮᱜᱼᱟ ᱩᱱᱤ ᱫᱚ ᱦᱟᱸᱜ ᱢᱤᱫᱴᱟᱝ ᱥᱤᱨᱯᱟᱹ ᱠᱩ ᱪᱟᱞᱟᱭᱟ ᱦᱮᱸ ᱥᱮ ᱜᱚᱝᱠᱮ ᱛᱚ ᱱᱚᱣᱟ ᱠᱷᱩᱱᱴᱟᱹᱣ ᱥᱤᱨᱯᱟᱹ ᱪᱟᱞ ᱠᱟᱛᱮᱜ ᱦᱟᱸᱜ ᱟᱫᱚ ᱚᱸᱰᱮᱸ ᱠᱷᱚᱱ ᱦᱟᱸᱜ ᱟᱫᱚ ᱮᱱᱮᱡ ᱮᱱᱮᱡ ᱛᱮ ᱮᱱᱮᱡ ᱥᱮᱨᱮᱧ ᱛᱮ ᱟᱫᱚ ᱱᱚᱛᱮ ᱟᱛᱩ ᱥᱮᱱ ᱠᱚ ᱦᱤᱡᱩᱜᱼᱟ ᱦᱮᱸᱥᱮ ᱫᱤᱭᱮ ᱦᱟᱸᱜ ᱚᱱᱟ ᱮᱱᱮᱡ ᱥᱮᱨᱮᱧ ᱠᱚ ᱦᱩᱭ ᱠᱟᱛᱮ ᱫᱤᱭᱮ ᱟᱛᱩ ᱥᱮᱱ ᱦᱮᱡ ᱠᱟᱛᱮ ᱫᱤᱭᱮ ᱦᱟᱸᱜ ᱮᱱᱮᱡ ᱮᱱᱮᱡ ᱛᱮ ᱮᱠᱫᱚᱢ ᱱᱟᱭᱠᱮ ᱚᱲᱟᱜ ᱥᱮᱱ ᱠᱚ ᱪᱟᱞᱟᱣᱮᱱ ᱜᱮ ᱦᱮᱸᱥᱮ ᱛᱚ ᱜᱩ ᱴᱟ ᱟᱛᱳ ᱱᱚᱣᱟ ᱠᱩᱞᱦᱤ ᱢᱟᱱᱮ ᱡᱟᱸᱦᱟᱸ ᱟᱵᱚᱣᱟᱜ ᱰᱟᱹᱦᱤ ᱟᱵᱚᱣᱟᱜ ᱟᱛᱳ ᱦᱮᱸᱥᱮ ᱚᱱᱟ ᱜᱚᱴᱟ ᱟᱛᱩ ᱜᱤᱠᱚ ᱮᱱᱮᱡᱚᱜᱼᱟ
ᱦᱩᱸ
ᱛᱚ ᱠᱤᱪᱷᱩ ᱠᱤᱪᱷᱩ ᱡᱟᱭᱜᱟ ᱨᱮ ᱢᱟᱱᱮ ᱟᱰᱤ ᱟᱰᱤ ᱡᱟᱭᱜᱟ ᱨᱮ ᱧᱮᱞ ᱦᱩᱭ ᱠᱟᱱᱟ ᱜᱚᱝᱠᱮ ᱡᱮ ᱡᱮᱢᱚᱱ ᱫᱩᱢᱠᱳ ᱥᱮᱫ ᱩᱱᱠᱩ ᱫᱚ ᱢᱚᱬᱮ ᱥᱤᱧ ᱢᱚᱬᱮ ᱧᱤᱫᱟᱹ ᱠᱚ ᱨᱟᱹᱥᱠᱟᱹᱭᱟ ᱥᱮ ᱥᱚᱨᱦᱟᱭ ᱫᱚ ᱠᱩ ᱢᱟᱱᱟᱣᱟ ᱦᱮᱸ ᱥᱮ ᱛᱚ ᱱᱩ ᱠᱩ ᱫᱚ ᱦᱟᱸᱜ ᱥᱚᱨᱦᱟᱭ ᱫᱚ ᱯᱩᱥ ᱵᱚᱸᱜᱟ ᱨᱮᱦᱚᱸ ᱦᱳᱭᱳᱜ ᱛᱟᱠᱚ ᱜᱮᱭᱟ ᱦᱮᱸ ᱥᱮ
ᱦᱩᱸ
ᱛᱚ ᱱᱩᱠᱩᱣᱟᱜ ᱦᱚᱸ ᱚᱱᱠᱟ ᱜᱮ ᱦᱟᱸᱜ ᱥᱚᱨᱦᱟᱭ ᱨᱮᱫᱚ ᱳᱱᱠᱳ ᱦᱚᱸ ᱟᱹᱰᱤ ᱨᱟᱹᱥᱠᱟᱹ ᱥᱟᱦᱤᱡ ᱠᱚ ᱢᱟᱱᱟᱣ ᱜᱮᱭᱟ ᱡᱮᱢᱚᱱ ᱱᱩᱠᱩ ᱫᱚ ᱦᱟᱸᱜ ᱰᱟᱹᱦᱤ ᱥᱮ ᱢᱤᱫᱴᱟᱝ ᱢᱟᱴᱷ ᱨᱮ
ᱦᱩᱸ
ᱥᱟᱱᱟᱢ ᱦᱚᱲ ᱪᱟᱞᱟ ᱠᱟᱛᱮ ᱚᱸᱰᱮ ᱜᱤᱠᱚ ᱨᱟᱹᱥᱠᱟᱹ ᱭᱟ ᱟᱨ ᱚᱸᱰᱮ ᱦᱟᱸᱜ ᱮᱱᱮᱡ ᱥᱮᱨᱮᱧ ᱠᱚᱠᱚ ᱮᱱᱮᱡ ᱥᱮᱨᱮᱧᱚᱜᱼᱟ ᱥᱮᱭ ᱥᱮ ᱛᱚ ᱜᱚᱝᱠᱮ ᱟᱯᱮ ᱥᱮᱫ ᱪᱮᱫᱽ ᱞᱮᱠᱟ ᱦᱩᱭᱩᱜ ᱜᱮᱭᱟ ᱥᱮ ᱟᱢ ᱚᱠᱟ ᱞᱮᱠᱟᱢ ᱧᱮᱞ ᱠᱟᱫᱟ ᱵᱟᱭᱨᱮ ᱫᱤᱥᱚᱢ ᱠᱚᱨᱮ ᱥᱮ ᱯᱮᱲᱟ ᱦᱤᱲᱤ ᱚᱲᱟᱜ ᱠᱚᱨᱮ ᱱᱚᱣᱟ ᱵᱟᱠᱷᱨᱟ ᱛᱮ ᱟᱢ ᱵᱟᱨᱯᱮ ᱩᱰᱟᱹᱱ ᱠᱟᱛᱷᱟ ᱞᱮᱭ ᱥᱟᱰᱮᱭᱟᱹᱧ ᱢᱮ
ᱦᱩ ᱟᱪᱪᱷᱟ ᱴᱷᱤᱠ ᱟᱪᱷᱮ ᱛᱚ ᱛᱚ ᱞᱮᱭ ᱞᱮᱠᱷᱟᱱ ᱢᱟᱱᱮ ᱤᱧᱦᱚᱸ ᱢᱟᱱᱮ ᱟᱞᱮ ᱫᱤᱥᱚᱢ ᱨᱮᱢᱟ ᱠᱷᱩᱱᱴᱟᱹᱣ ᱠᱚᱢᱟ ᱵᱟᱝ ᱦᱩᱭᱩᱜ ᱜᱤᱭᱟ
ᱟᱪᱪᱷᱟ
ᱛᱚ ᱢᱟᱱᱮ ᱮᱴᱟᱜ ᱫᱤᱥᱚᱢ ᱢᱟᱱᱮ ᱱᱚᱝᱠᱟ ᱯᱮᱲᱟ ᱯᱤᱲᱦᱤ ᱨᱮᱱ ᱧᱮᱞ ᱠᱟᱜ ᱠᱩᱣᱟᱹᱧ ᱵᱟᱝᱢᱟ ᱚᱸᱰᱮ ᱫᱚ ᱢᱟᱱᱮ ᱠᱷᱩᱱᱴᱟᱹᱣ ᱦᱤᱞᱳᱜ ᱫᱚ ᱢᱟᱱᱮ ᱢᱟᱱᱮ ᱰᱟᱹᱝᱨᱤ ᱠᱷᱩᱱᱴᱟᱹᱣ ᱠᱚ ᱦᱩᱭᱩᱜ ᱜᱤᱭᱟ ᱛᱚ ᱧᱮᱞ ᱞᱮᱠᱷᱟᱱ ᱢᱟᱱᱮ ᱦᱳᱭ ᱧᱮᱞ ᱞᱮᱠᱷᱟᱱ ᱢᱟᱱᱮ ᱢᱟᱱᱮ ᱟᱹᱰᱤ ᱡᱳᱨ ᱠᱩ ᱨᱩ ᱢᱟᱱᱮ ᱰᱟᱹᱟᱝᱨᱤ ᱠᱳ ᱨᱩᱣᱟ ᱠᱚ ᱜᱤᱭᱟ ᱟᱨ ᱢᱟᱱᱮ ᱢᱟᱱᱮ ᱚᱝᱠᱟ ᱜᱳᱞ ᱛᱮ ᱠᱩ ᱟᱨ ᱢᱟᱱᱮ ᱰᱟᱹᱝᱨᱤ ᱦᱟᱨᱛᱟ ᱢᱟᱱᱮ ᱚᱱᱠᱟ ᱠᱚ ᱞᱟᱲᱟ ᱟᱠᱚᱣᱟ ᱡᱟᱦᱟᱱᱟᱜ ᱜᱮ
ᱦᱳᱭ ᱦᱳᱭ ᱟᱨᱟᱜ ᱟᱨᱟᱜ ᱱᱮᱠᱲᱟ
ᱦᱳᱭ ᱦᱳᱭ ᱦᱩᱸ ᱟᱨ ᱛᱟᱦᱞᱮ ᱚᱱᱠᱟ ᱜᱮ ᱩᱱᱤ ᱰᱟᱹᱝᱨᱤ ᱦᱚᱸ ᱟᱫᱚ ᱵᱚᱛᱚᱨ ᱛᱮ ᱫᱚ ᱯᱩᱨᱟᱹ ᱜᱮ ᱪᱷᱟᱴᱯᱟᱴᱟᱜᱼᱟ ᱡᱮᱦᱮᱛᱩ ᱩᱱᱤᱭᱟᱜ ᱟᱭᱟᱜ ᱦᱚᱲᱢᱚᱣᱟᱜ ᱡᱤᱱᱤᱥ ᱢᱟᱱᱮ ᱟᱭᱟᱜ ᱡᱤᱱᱤᱥ ᱟᱡᱜᱮ ᱢᱩᱨᱩᱢ ᱥᱟᱰᱮᱣᱟᱭ ᱠᱟᱱᱟ ᱛᱚ ᱩᱱᱤ ᱫᱚ